ᱦᱳᱭ ᱡᱚᱦᱟᱨ ᱜᱮ
ᱦᱮᱸ ᱜᱚᱝᱠᱮ ᱡᱚᱦᱟᱨ ᱜᱮ
ᱦᱳᱭ ᱱᱟᱯᱼᱟ ᱱᱟᱯᱟᱭ ᱵᱟᱲᱟ ᱦᱳᱭ ᱟᱹᱞᱤᱧ ᱫᱚ ᱱᱟᱯᱟᱭ ᱵᱟᱲᱟ ᱜᱮ ᱦᱟᱸᱜ ᱢᱮᱱᱟᱜ ᱞᱤᱧᱟ, ᱟᱵᱮᱱ ᱜᱮ ᱦᱟᱸᱜ ᱪᱮᱫ ᱞᱮᱠᱟ ᱢᱮᱱᱟᱜ ᱵᱟᱲᱟ ᱵᱤᱱᱟ?
ᱦᱮᱸ ᱤᱧ ᱦᱚᱸ ᱱᱟᱯᱟᱭ ᱜᱮ ᱢᱮᱱᱟᱜ ᱠᱟᱫᱤᱧᱟ᱾
ᱟᱪᱪᱷᱟ ᱱᱚᱝᱠᱟ ᱜᱮ ᱡᱟᱛᱮ ᱡᱮᱢᱚᱱ ᱱᱟᱯᱟᱭ ᱵᱚᱱ ᱛᱟᱦᱮᱸᱱ ᱚᱱᱟ ᱜᱮᱵᱚᱱ ᱠᱷᱚᱡᱚᱜᱼᱟ᱾
ᱴᱷᱤᱠ ᱚᱱᱟᱜᱮ ᱪᱟᱸᱫᱳ ᱵᱚᱸᱜᱟ ᱴᱷᱮᱱ ᱵᱚᱱ ᱱᱮᱦᱚᱨᱚᱜᱼᱟ ᱥᱮᱛᱟᱜ ᱟᱹᱭᱩᱵ ᱱᱟᱯᱟᱭ ᱛᱮ ᱡᱮᱦᱮᱛᱩ ᱟᱵᱚ ᱫᱚ ᱠᱟᱹᱢᱤ ᱡᱚᱝ ᱦᱚᱲ ᱠᱟᱱᱟ ᱵᱚᱱ ᱥᱮ, ᱱᱟᱯᱟᱭ ᱵᱟᱵᱚᱱ ᱛᱟᱦᱮᱸᱱ ᱠᱷᱟᱱ ᱮᱱᱠᱷᱟᱱ ᱪᱤᱠᱟᱹ ᱠᱟᱛ ᱠᱟᱛᱮ ᱛᱮ ᱵᱚᱱ ᱠᱟᱹᱢᱤᱭᱟ ᱟ ᱪᱤᱠᱟᱹ ᱠᱟᱛᱮᱜ ᱵᱚᱱ ᱚᱲᱟᱜ ᱥᱚᱝᱥᱟᱨ ᱡᱤᱭᱚᱱ ᱵᱚᱱ ᱠᱷᱟᱸᱰᱟᱣ ᱫᱟᱲᱮᱭᱟᱜᱼᱟ?
ᱦᱳᱭ ᱟᱵᱩ ᱫᱚ ᱚᱱᱮ ᱠᱚ ᱢᱮᱱᱟ ᱠᱟᱹᱢᱤ ᱡᱚᱝ ᱦᱚᱲ ᱠᱟᱱᱟᱵᱚᱱ ᱛᱚ ᱵᱤᱱᱟᱹ ᱠᱟᱹᱢᱤ ᱠᱟᱛᱮᱜ ᱢᱟ ᱦᱟᱸᱜ ᱵᱟᱵᱚᱱ ᱧᱟᱢ ᱜᱮᱭᱟ᱾ ᱟᱨ ᱟᱵᱚᱣᱟᱜ ᱢᱮᱱ ᱡᱮᱞᱮᱠᱟ ᱵᱮᱱ ᱢᱮᱱ ᱠᱮᱭᱟ ᱪᱟᱹᱠᱨᱤ ᱱᱚᱠᱨᱤ ᱦᱚᱸ ᱮᱛᱮᱜ ᱵᱟᱹᱱᱩᱜ ᱛᱟᱵᱚᱱᱟ ᱛᱚ ᱠᱟᱢᱟᱣ ᱠᱟᱛᱮᱫ ᱛᱩᱢᱟᱹᱞ ᱠᱟᱛᱮᱜ ᱡᱚᱢ ᱦᱚᱲ ᱠᱟᱱᱟ ᱵᱚᱱ ᱛᱚ ᱟᱵᱚᱣᱟᱜ ᱦᱚᱲᱢᱚ ᱠᱚ ᱡᱤᱣᱤ ᱡᱟᱹᱛᱤ ᱠᱚ ᱡᱩᱫᱤ ᱱᱟᱯᱟᱭ ᱵᱟᱝ ᱛᱟᱦᱮᱱ ᱠᱷᱟᱡ ᱛᱚᱵᱮ ᱚᱱᱟ ᱠᱚᱫᱚ ᱚᱠᱟᱞᱮᱠᱟ ᱵᱚᱱ ᱪᱮᱠᱟᱭᱟ? ᱛᱚ ᱚᱱᱟ ᱠᱷᱟᱹᱛᱤᱨ ᱛᱮ ᱡᱟᱛᱮ ᱡᱮᱢᱚᱱ ᱪᱟᱸᱫᱳ ᱵᱚᱸᱜᱟ ᱦᱚᱸ ᱟᱵᱚᱣᱟᱜ ᱫᱟᱭᱟ ᱠᱟᱛᱮᱜ ᱵᱮᱸᱜᱮᱫ ᱵᱚᱱ ᱟᱨ ᱱᱟᱯᱟᱭ ᱜᱮ ᱡᱟᱛᱮ ᱡᱮᱢᱚᱱ ᱵᱚᱱ
ᱡᱚᱛᱚ ᱜᱮ ᱡᱮᱢᱚᱱ ᱱᱟᱯᱟᱭ ᱵᱚᱱ ᱛᱟᱦᱮᱱ ᱚᱱᱟ ᱜᱮᱵᱚᱱ ᱠᱷᱚᱡᱚᱜᱼᱟ᱾
ᱦᱚᱭ
ᱟᱪᱪᱷᱟ ᱜᱚᱢᱠᱮ ᱤᱧ ᱢᱤᱫᱴᱟᱱ ᱥᱟᱛᱟᱢ ᱵᱟᱨᱮ ᱛᱮᱧ ᱩᱭᱦᱟᱹᱨ ᱟᱠᱟᱫᱟ ᱟᱸ ᱥᱟᱛᱟᱢ ᱫᱚ ᱦᱩᱭᱩᱜ ᱠᱟᱱᱟ ᱱᱚᱣᱟ ᱥᱟᱹᱜᱟᱹᱭ ᱤᱫᱤ ᱠᱟᱛᱮᱜ
ᱴᱷᱤᱠ
ᱟᱨ ᱥᱟᱹᱜᱟᱹᱭ ᱫᱚ ᱢᱟᱱᱮ ᱚᱠᱚᱭ ᱠᱚ ᱥᱟᱶ ᱚᱠᱟᱞᱮᱠᱟ ᱵᱚᱱ ᱨᱚᱯᱚᱲ ᱠᱟᱱᱟ?
ᱦᱚᱭ ᱦᱚᱭ
ᱱᱚᱜᱼᱚᱭ ᱡᱮ ᱟᱢ ᱤᱧ ᱥᱮ ᱟᱵᱮᱱ ᱟᱵᱮᱱ ᱟᱛᱮᱫ ᱨᱚᱲ ᱚᱠᱚᱭ ᱠᱚ ᱛᱩᱞᱩᱡ ᱵᱚᱱ ᱨᱚᱯᱚᱲ ᱠᱟᱱᱟ ᱟᱢᱟᱜ ᱱᱚᱣᱟ ᱤᱫᱤ ᱠᱟᱛᱮᱫ ᱦᱮᱸᱛᱤᱱᱟᱹᱜ ᱫᱷᱟᱹᱨᱤᱡ ᱵᱟᱲᱟᱭ ᱢᱮᱱᱟᱜ ᱛᱟᱢᱟ?
ᱟᱢ ᱤᱧ ᱟᱵᱮᱱ
ᱦᱩᱸ
ᱦᱳᱭ ᱱᱚᱣᱟ ᱦᱳᱭ ᱱᱚᱣᱟ ᱛᱟᱞᱟ ᱫᱚ ᱦᱟᱸᱜ ᱟᱵᱮᱱ ᱠᱷᱚᱱ ᱢᱟᱲᱟᱝ ᱨᱮ ᱟᱨ ᱢᱤᱫ ᱦᱚᱲ ᱚᱱᱠᱟ ᱜᱮ ᱦᱟᱸᱜ ᱮ ᱟ ᱤᱭᱟᱹ ᱠᱩᱞᱤ ᱞᱮᱫ ᱞᱤᱧᱟᱹ ᱥᱮ ᱠᱩᱠᱞᱤ ᱫᱚᱦᱚ ᱞᱮᱫᱟ ᱢᱮᱛᱟᱜ ᱞᱤᱧ ᱛᱟᱦᱮᱱᱟᱭ ᱛᱚ ᱟᱵᱮᱱ ᱟᱨ ᱟᱹᱞᱤᱧ ᱱᱚᱣᱟ ᱥᱚᱵᱫᱚ ᱫᱚ ᱦᱟᱸᱜ ᱢᱟᱱᱮ ᱩᱱᱠᱩ ᱠᱚᱴᱷᱮᱱ ᱜᱮᱠᱩ ᱵᱮᱵᱚᱦᱟᱨᱟ ᱦᱟᱸᱜ ᱚᱠᱚᱭᱴᱟᱜ ᱪᱚᱝ ᱦᱟᱸᱜ ᱟᱵᱚᱨᱮᱱ ᱡᱟᱶᱟᱭ ᱠᱚᱲᱟᱭ ᱦᱩᱭᱩᱜ ᱠᱟᱱᱟ
ᱦᱩᱸ ᱦᱩᱸ
ᱩᱱᱤᱜᱮ ᱦᱟᱸᱜ ᱟᱵᱮᱱ ᱥᱮ ᱟᱹᱞᱤᱧ ᱢᱟᱱᱮ ᱟᱡᱟᱶᱟᱭ ᱠᱚᱲᱟ ᱡᱩᱫᱤ ᱵᱩᱱ ᱢᱮᱛᱟᱭ ᱠᱷᱟᱡ ᱟᱵᱮᱱ ᱥᱮ ᱟᱯᱱᱟᱨ ᱜᱮ ᱢᱮᱱᱚᱠ-ᱟᱞᱤᱧ ᱡᱟᱶᱟᱭ ᱠᱚᱲᱟ ᱴᱷᱮᱡ ᱛᱚ ᱚᱱᱠᱟᱜᱤ ᱵᱟ ᱩᱭᱦᱟᱸᱨᱤᱧ ᱥᱮ ᱱᱤᱡᱮᱨ ᱵᱟᱹᱦᱩ ᱠᱩᱲᱤ ᱨᱮᱱ ᱥᱮ ᱡᱟᱶᱟᱭ ᱠᱚᱲᱟ ᱨᱮᱱ ᱜᱚᱜᱚ ᱥᱮ ᱵᱟᱵᱟ ᱛᱟᱹᱠᱤᱱ ᱜᱤ ᱦᱟᱸᱜ ᱩᱱᱠᱤᱱ ᱜᱤ ᱦᱟᱸᱜ ᱢᱟᱱᱮ ᱟᱵᱮᱱ ᱥᱮ ᱟᱹᱞᱤᱧ ᱫᱟᱭᱟᱠᱮ ᱛᱮ ᱥᱚᱢᱵᱚᱱᱫᱷᱚ ᱛᱮ ᱦᱩᱭᱩᱜ ᱵᱚᱱᱟ ᱵᱤᱥᱮᱥ ᱠᱟᱛᱮ ᱡᱟᱹᱥᱛᱤ ᱛᱤᱫᱚ ᱱᱚᱣᱟ ᱜᱤ ᱦᱟᱸᱜ ᱵᱮᱵᱚᱦᱟᱨᱚᱜ ᱠᱟᱱ ᱛᱟᱦᱮᱱᱟ ᱞᱟᱦᱟᱛᱮ ᱟᱫᱚ ᱡᱮᱞᱮᱠᱟ ᱟᱵᱮᱱ ᱵᱮᱱ ᱠᱩᱞᱤ ᱠᱮᱫ ᱞᱤᱧᱟᱹ ᱡᱮ ᱱᱚᱣᱟ ᱵᱤᱥᱚᱭ ᱛᱮ, ᱛᱚ ᱦᱮᱸ ᱟᱹᱞᱤᱧ ᱦᱚᱸ ᱴᱷᱤᱠ ᱟ ᱟᱵᱮᱱ ᱞᱮᱠᱟ ᱜᱮ ᱦᱟᱸᱜ ᱤᱧ ᱟᱢ ᱱᱚᱣᱟ ᱥᱚᱵᱫ ᱵᱟᱝ ᱠᱟᱷᱡ ᱡᱟᱹᱥᱛᱤ ᱜᱟᱱ ᱞᱤᱧ ᱵᱮᱵᱚᱦᱟᱨᱮᱫ ᱠᱟᱱ ᱛᱟᱦᱮᱱᱟ ᱟᱫᱚ ᱦᱳᱭ ᱟᱫᱚ ᱟᱹᱞᱤᱧ ᱫᱚ ᱦᱟᱸᱜ ᱞᱤᱧ ᱵᱟᱰᱟᱭᱟ ᱱᱩᱣᱟ ᱠᱩ ᱵᱷᱟᱥᱟ ᱨᱮᱭᱟᱜ ᱩᱛᱯᱚᱛᱛᱤ ᱫᱚ ᱠᱟᱱᱟ ᱟᱵᱩ ᱚᱱᱟ ᱚᱠᱟ ᱟᱜ ᱢᱮᱱ ᱯᱟᱨᱜᱟᱱᱟ,
ᱛᱚ ᱚᱸᱰᱮᱜᱮ ᱟᱨ ᱟᱹᱞᱤᱧ ᱢᱚᱡᱽ ᱛᱮᱦᱟᱜ ᱞᱤᱧ ᱵᱟᱰᱟᱭᱟ ᱡᱮ ᱚᱸᱰᱮᱱᱟᱜ ᱵᱷᱟᱥᱟ ᱫᱚ ᱯᱤᱭᱳᱨ ᱜᱮᱭᱟ᱾
ᱦᱮᱸ
ᱛᱚ ᱚᱸᱰᱮᱱᱟᱜ ᱵᱷᱟᱥᱟ ᱫᱚ ᱯᱤᱭᱳᱨ ᱜᱮᱭᱟ ᱟᱨ ᱱᱚᱣᱟ ᱠᱚ ᱵᱷᱟᱥᱟ ᱚᱱᱛᱮ ᱠᱷᱚᱡ ᱜᱮ ᱦᱮᱡ ᱠᱟᱱᱟ᱾ ᱟᱫᱚ ᱟᱫᱚ ᱱᱚᱣᱟ ᱠᱩ ᱵᱤᱥᱚᱭ ᱛᱮᱦᱟᱸᱜ ᱟᱹᱞᱤᱧ ᱞᱤᱧ ᱵᱟᱰᱟᱭᱞᱤᱧ ᱠᱩᱨᱩᱢᱩᱴᱩ ᱞᱮᱫ ᱜᱤᱭᱟ ᱡᱮ ᱟᱵᱮᱱ ᱟᱨ ᱟᱹᱞᱤᱧ, ᱵᱤᱥᱮᱥ ᱠᱟᱛᱮᱫ ᱟᱫᱚ ᱟᱹᱞᱤᱧ ᱦᱚᱞᱤᱧ ᱦᱩᱫᱤᱥ ᱞᱮᱱ ᱜᱤᱭᱟ ᱡᱮ ᱚᱱᱟ ᱢᱟ ᱛᱮ ᱡᱟᱶᱟᱭ ᱠᱚᱲᱟ ᱥᱮ ᱟᱨ ᱱᱤᱡᱮᱨᱮᱱ ᱵᱟᱦ ᱵᱟᱦᱧᱟᱨᱤᱧ ᱛᱟᱠᱚ ᱥᱟᱶᱜᱮ ᱦᱟᱸᱜ ᱢᱟᱱᱮ ᱵᱮᱵᱚᱦᱟᱨᱚᱜ ᱠᱟᱱᱟ᱾ ᱛᱚᱵᱮ ᱵᱤ ᱚᱱᱠᱟᱜᱮ ᱜᱟᱛ ᱜᱟᱛᱤ ᱠᱚᱲᱟ ᱥᱮ ᱚᱱᱠᱟ ᱜᱮ ᱥᱟᱢᱟᱧᱱᱚ ᱜᱤᱫᱽᱨᱟᱹ ᱥᱟᱶ ᱥᱮ ᱦᱳᱭ ᱥᱟᱢᱟᱧᱱᱱᱚ ᱥᱟᱹᱜᱟᱹᱭ ᱥᱟᱶ ᱟᱵᱮᱱ ᱟᱹᱞᱤᱧ ᱛᱚ ᱠᱩ ᱵᱮᱵᱚᱦᱟᱨ ᱩᱪᱩᱭ ᱫᱟ ᱛᱚᱵᱮ ᱱᱚᱣᱟ ᱨᱮᱭᱟᱜ ᱢᱚᱛᱞᱚᱵ ᱫᱚ ᱪᱮᱫ ᱠᱟᱱᱟ ᱦᱟᱸᱜ? ᱟᱫᱚ ᱚᱱᱠᱟᱜᱤ ᱢᱤᱫ ᱵᱟᱨ ᱦᱚᱲᱞᱤᱧ ᱠᱩᱠᱞᱤ ᱵᱟᱲᱟ ᱞᱮᱫ ᱠᱩᱣᱟ ᱟᱫᱚ ᱠᱩ ᱞᱟᱹᱭᱟᱫ ᱞᱤᱧᱟᱹ ᱦᱮᱸ, ᱦᱮᱸ ᱚᱱᱟ ᱫᱚ ᱢᱤᱫᱴᱮᱱ ᱤᱭᱟᱹ ᱠᱟᱱᱟ ᱥᱚᱱᱢᱟᱱ ᱡᱚᱱᱚᱠ ᱨᱮᱭᱟᱜ ᱵᱚᱞᱮ ᱵᱷᱟᱥᱟ ᱠᱟᱱᱟ ᱥᱚᱱᱢᱟᱱ ᱡᱚᱱᱚᱠ ᱨᱮᱭᱟᱜ ᱵᱷᱟᱥᱟ ᱠᱟᱱᱟ ᱛᱚ ᱟᱢ ᱤᱧ, ᱵᱟᱝ ᱢᱮᱱ ᱠᱟᱛᱮ ᱛᱚᱵᱮ ᱟᱵᱮᱱ ᱟᱹᱞᱤᱧ ᱱᱚᱣᱟ ᱠᱩ ᱢᱮᱱ ᱪᱩᱭᱫᱟ ᱫᱚ ᱵᱚᱞᱮ ᱢᱤ ᱥᱚᱱᱢᱟᱱ ᱵᱚᱞᱮ ᱵᱩᱡᱷᱟᱹᱜ ᱠᱟᱱᱟ ᱥᱚᱢ ᱥᱚᱱᱢᱟᱱ ᱮᱢᱚᱜ ᱫᱤᱡ ᱛᱮᱭᱟᱜ ᱵᱩᱡᱷᱟᱹᱜ ᱠᱟᱱᱟ ᱟᱨ ᱟᱹᱞᱤᱧ ᱚᱱᱟ ᱯᱚᱨ ᱞᱤᱧ ᱦᱩᱫᱤᱥ ᱵᱟᱲᱟᱭᱮᱱᱟ ᱡᱮᱻ ᱛᱚ ᱴᱷᱤᱠ ᱜᱮᱭᱟ ᱡᱩᱫᱤ ᱥᱚᱱᱢᱟᱱ ᱮᱢᱚᱜ ᱮ ᱟ ᱥᱚᱱᱢᱟᱫ ᱥᱚᱱᱢᱟᱱ ᱡᱚᱱᱚᱠ ᱟᱨ ᱨᱮᱭᱟᱜ ᱡᱩᱫᱤ ᱵᱷᱟᱥᱟ ᱠᱟᱱ ᱠᱷᱟᱡ ᱛᱚᱵᱮ ᱟᱹᱞᱤᱧ ᱦᱚᱸ ᱟᱵᱮᱱ ᱟᱹᱞᱤᱧ ᱞᱤᱧ ᱢᱮᱱᱟ ᱛᱚ ᱩᱱᱠᱚᱷᱡ ᱜᱮ ᱟᱵᱮᱱ ᱟᱹᱞᱤᱧ ᱵᱷᱟᱥᱟ ᱢᱮᱱ ᱫᱟᱞᱤᱧ ᱫᱷᱩᱨᱟᱹᱣᱱᱟ ᱟᱨ ᱡᱮᱞᱮᱠ ᱪᱮᱠᱟ ᱵᱮᱱ ᱢᱮᱱ ᱠᱮᱭᱟ ᱟᱻ ᱟᱵᱩᱣᱟᱜ ᱚᱠᱟᱴᱟᱜ ᱯᱟᱨᱜᱟᱱᱟ ᱥᱮ ᱮᱠᱚᱷᱱ ᱱᱚᱣᱟ ᱵᱟ ᱠᱩᱠᱩ ᱛᱮ ᱠᱟᱛᱷᱟ ᱦᱮᱡ ᱠᱟᱱᱟ ᱛᱚ ᱚᱸᱰᱮᱱᱟᱜ ᱵᱷᱟᱥᱟ ᱡᱮᱦᱮᱛᱩ ᱚᱨᱤᱡᱤᱱᱟᱞ ᱜᱮᱭᱟ ᱛᱚ ᱚᱱᱟ ᱠᱷᱟᱹᱛᱤᱨ ᱛᱮ ᱟᱹᱞᱤᱧ ᱦᱚᱸ ᱱᱚᱣᱟ ᱜᱮᱞᱤᱧ ᱯᱟᱸᱡᱟ ᱠᱮᱜ-ᱟ
ᱚ ᱚ ᱟᱪᱷᱟ ᱟᱢᱟᱜ ᱢᱟᱛᱚᱧ ᱟᱸᱡᱚᱢ ᱠᱮᱫ ᱜᱮᱭᱟ ᱛᱟᱦᱞᱮ ᱤᱧᱟᱹᱜ ᱦᱚᱸ ᱠᱟᱹᱴᱤᱡ ᱟᱸᱡᱚᱢ ᱢᱮ ᱟᱨ ᱟᱢᱟᱜ ᱥᱟᱶᱛᱮ ᱤᱧᱟᱹᱜ ᱦᱚᱸ ᱠᱟᱹᱴᱤᱡ ᱛᱩᱞᱟᱹ ᱡᱚᱠᱷᱟᱭ ᱢᱮ
ᱦᱳᱭ
ᱤᱧ ᱡᱟᱦᱟᱸᱧ ᱢᱮᱱᱮᱫᱼᱟ ᱚᱱᱟ ᱛᱤᱱᱟᱹᱜ ᱥᱟᱹᱨᱤᱜ ᱠᱟᱱᱟ ᱥᱮ ᱡᱚᱛᱷᱟᱛᱚᱜ ᱠᱟᱱᱟ ᱥᱮ ᱵᱟᱝ ᱡᱚᱛᱷᱟᱛᱚᱜ ᱠᱟᱱᱟ᱾
ᱴᱷᱤᱠ
ᱟᱢ ᱤᱧ ᱠᱟᱛᱷᱟ ᱫᱚ ᱟᱵᱚ ᱥᱮ ᱟᱹᱞᱤᱧ ᱟᱵᱮᱱ ᱠᱟᱛᱷᱟ ᱫᱚ ᱟᱵᱚ ᱥᱟᱹᱜᱟᱹᱭ ᱚᱱᱩᱡᱟᱭᱤ ᱛᱮᱜᱮ ᱵᱚᱱ ᱨᱚᱯᱚᱲᱟ ᱥᱟᱹᱜᱟᱹᱭᱟᱱ ᱦᱚᱲ ᱠᱚ ᱠᱚ ᱥᱟᱞᱟᱜ ᱜᱮ ᱱᱚᱝᱠᱟᱱ ᱱᱟᱦᱟᱜ ᱠᱷᱟᱱ ᱡᱩᱫᱤ ᱮᱻ ᱵᱟᱹᱵᱩ ᱵᱚᱱ ᱵᱟᱹᱦᱩ ᱟᱫᱮᱭᱟ
ᱦᱳᱭ
ᱥᱮᱻ ᱟᱡᱼᱮ ᱱᱟᱹᱦᱟᱹᱨ ᱠᱮᱜᱼᱟ ᱱᱟᱹᱦᱟᱹᱨ ᱛᱚᱨᱚᱯᱷ ᱟᱡ ᱨᱮᱱ ᱱᱟᱹᱦᱟᱹᱨ ᱛᱚᱨᱚᱯᱷ ᱨᱮᱱ ᱫᱚ ᱩᱱᱤ ᱫᱚ ᱵᱤᱱ ᱟᱛᱮᱫ ᱜᱮ ᱨᱚᱲ ᱟᱠᱚᱣᱟᱭ ᱦᱟᱱᱦᱟᱨ ᱦᱳᱠ ᱦᱚᱧᱦᱟᱨ ᱦᱳᱠ ᱵᱟ ᱦᱚᱧᱦᱟᱨ ᱦᱳᱠ ᱟᱡᱷᱱᱟᱨ ᱦᱳᱠ ᱟᱨ ᱚᱠᱟ ᱤᱨᱤᱞ ᱠᱚᱲᱟ ᱠᱚᱫᱚ ᱱᱟᱦᱟᱜ ᱠᱷᱟᱱ ᱤᱨᱤᱞ ᱠᱩᱲᱤ ᱠᱚᱫᱚ ᱱᱚᱝᱠᱟ ᱢᱮᱞᱟ ᱜᱮ ᱢᱮᱛᱟ ᱟᱠᱚᱣᱟᱭ ᱟᱨ ᱢᱤᱫᱴᱮᱱ ᱵᱟᱹᱦᱩ ᱠᱩᱲᱤ ᱦᱚᱸ ᱟᱭᱟᱜ ᱟᱸᱻ ᱦᱟᱱᱟᱨ ᱦᱚᱸᱧᱟᱨ ᱚᱲᱟᱜ ᱨᱮ ᱩᱱᱠᱩ ᱠᱚ ᱥᱟᱞᱟᱜ ᱦᱚᱸ ᱟᱹᱵᱤᱱ ᱱᱟᱛᱮᱫ ᱜᱮ ᱨᱚᱲ ᱟᱠᱚᱣᱟᱭ ᱡᱮᱦᱮᱛᱩ ᱩᱱᱠᱩ ᱫᱚ ᱢᱟᱹᱱ ᱟᱱ ᱦᱚᱲ ᱠᱟᱱᱟ ᱠᱚ ᱢᱟᱢᱚ ᱦᱚᱧᱦᱟᱨ ᱦᱩᱭᱩᱜ ᱦᱟᱛᱚᱢ ᱦᱚᱧᱦᱟᱨ ᱦᱩᱭᱩᱜ ᱠᱩᱢᱟᱹᱝ ᱦᱚᱧᱦᱟᱨ ᱦᱩᱭᱩᱜ ᱢᱟᱹᱢᱤ ᱦᱟᱱᱦᱟᱨ ᱦᱩᱭᱩᱜ ᱟᱨ ᱱᱚᱝᱠᱟ ᱡᱚᱛᱚ ᱜᱮ ᱟᱡᱷᱱᱟᱨ ᱵᱟ ᱦᱚᱧᱦᱟᱨ ᱠᱚ ᱩᱱᱠᱩ ᱠᱚ ᱟᱛᱮᱫ ᱜᱮ ᱟᱨ ᱱᱚᱜ ᱚᱭ ᱡᱟᱦᱟᱸ ᱵᱚᱱ ᱟᱛᱮᱜ ᱥᱟᱹᱜᱟᱹᱭ ᱩᱱᱠᱩ ᱠᱚᱫᱚ ᱵᱟᱞᱟ ᱥᱟᱠᱟ ᱠᱚᱠᱚ ᱨᱚᱯᱚᱲ ᱠᱟᱱᱟ
ᱴᱷᱤᱠ ᱴᱷᱤᱠ
ᱦᱮᱸ ᱥᱮ ᱟᱨ
ᱴᱷᱤᱠ
ᱟᱢ ᱤᱧ ᱠᱟᱛᱷᱟ ᱫᱚ᱾
ᱦᱳᱭ
ᱱᱚᱜᱼᱚᱭ ᱡᱟᱦᱟᱸ ᱟᱵᱚ ᱜᱚᱢᱠᱮ ᱠᱚᱦᱚᱸ ᱵᱚᱱ ᱵᱤᱱ ᱟᱠᱚ ᱜᱮᱭᱟ?.
ᱴᱷᱤᱠ
ᱱᱚᱣᱟ ᱫᱚ ᱟᱵᱚ ᱫᱚ ᱩᱱᱠᱩ ᱫᱚ ᱵᱤᱱ ᱢᱮᱱᱫᱚ ᱵᱟᱝ ᱩᱪᱤᱛ ᱠᱟᱱ ᱛᱟᱵᱚᱱᱟ ᱪᱮᱫᱟᱜ ᱥᱮ ᱢᱟᱹᱱᱟᱱ ᱦᱚᱲ ᱠᱟᱱ ᱜᱮᱭᱟ ᱠᱚ ᱴᱷᱤᱠ ᱜᱮ ᱢᱮᱱᱠᱷᱟᱱ ᱚᱱᱮ ᱡᱮ ᱩᱱᱤ ᱫᱚ ᱜᱚᱢᱠᱮ ᱢᱮᱱᱛᱮᱢ ᱢᱮᱛᱟᱭ ᱠᱟᱱᱟ ᱦᱳᱭ ᱥᱮ ᱚᱱᱟ ᱫᱚ ᱚᱱᱟ ᱜᱚᱢᱠᱮ ᱜᱮ ᱩᱱᱤᱭᱟᱜ ᱢᱟᱹᱱ ᱫᱚ ᱠᱟᱱ ᱛᱟᱭᱟ᱾ ᱟᱨ ᱟᱱᱡᱟᱱᱟ ᱦᱚᱲ ᱦᱚᱸ ᱢᱮᱱ ᱜᱟᱱᱚᱜᱼᱟ ᱡᱟᱦᱟᱸᱭ ᱫᱚ ᱟᱢ ᱤᱧ ᱡᱮᱢᱚᱱ ᱦᱚᱜᱼᱚᱭ ᱟᱞᱟᱝ ᱫᱚ ᱩᱯᱨᱩᱢ ᱵᱟᱹᱱᱩᱜ ᱛᱟᱞᱟᱝᱼᱟ᱾
ᱴᱷᱤᱠ
ᱟᱫᱚ ᱟᱞᱟᱝᱟᱜ ᱢᱟᱛᱚ ᱥᱟᱹᱜᱟᱹᱭ ᱢᱟ ᱵᱟᱹᱱᱩᱜ ᱛᱟᱞᱟᱝ ᱜᱮᱭᱟ᱾
ᱴᱷᱤᱠ ᱵᱚᱨᱛᱚᱢᱟᱱ ᱦᱟᱹᱵᱤᱡ ᱫᱚ ᱵᱟᱝ ᱡᱚᱲᱟᱣ ᱟᱠᱟᱱᱟ᱾
ᱦᱮᱸ ᱟᱫᱚ ᱚᱱᱟ ᱤᱠᱷᱟᱹᱡ ᱛᱮ ᱤᱧ ᱫᱚ ᱟᱹᱵᱤᱱ ᱢᱮᱱᱛᱮᱡ ᱫᱚ ᱵᱟᱹᱧ ᱥᱚᱢᱵᱳᱫᱷᱚᱱ ᱢᱮᱭᱟ ᱤᱧ ᱟᱢ ᱢᱮᱱᱛᱮ ᱜᱮᱧ ᱥᱚᱢᱵᱳᱫᱷᱚᱱ ᱢᱮᱭᱟ᱾ ᱠᱟᱨᱚᱱ ᱵᱟᱝ ᱤᱧ ᱨᱮᱱ ᱫᱚ ᱦᱟᱱᱦᱟᱨ ᱦᱚᱸᱧᱦᱟᱨᱮᱢ ᱦᱩᱭᱩᱜ ᱠᱟᱱ ᱥᱮ ᱵᱟ ᱦᱚᱧᱟᱨᱮᱢ ᱦᱩᱭᱩᱜ ᱠᱟᱱ ᱦᱮ ᱚᱱᱟ ᱛᱮ ᱢᱮᱞᱟ ᱦᱚᱲ ᱫᱚ ᱢᱮᱞᱟ ᱥᱟᱶᱛᱮ ᱜᱮ ᱨᱚᱲ ᱟᱨ ᱜᱚᱢᱠᱮ ᱠᱚᱦᱚᱸ ᱢᱮᱞᱟ ᱜᱮ ᱵᱚᱱ ᱨᱚᱲ ᱟᱠᱚᱣᱟ
ᱦᱚᱭ
ᱟᱫᱚ ᱱᱚᱣᱟ ᱨᱮᱱᱟᱜ ᱠᱟᱛᱷᱟ ᱞᱮᱠᱟ ᱛᱮᱫᱚ ᱤᱧ ᱫᱚ ᱱᱚᱣᱟ ᱥᱮᱬᱟ ᱨᱮᱱᱟᱜ ᱥᱮ ᱥᱤᱠᱷᱱᱟᱹᱛ ᱤᱧ ᱧᱟᱢ ᱠᱟᱫᱟ ᱱᱚᱣᱟ ᱫᱚ ᱚᱞᱚᱜ ᱯᱟᱲᱦᱟᱣ ᱚᱠᱛᱚ ᱨᱮ ᱢᱤᱫ ᱚᱠᱛᱚ ᱢᱟᱪᱮᱫ ᱠᱚ ᱱᱚᱝᱠᱟ ᱠᱚ ᱢᱮᱱ ᱛᱟᱦᱮᱸᱫ ᱢᱟᱪᱮᱫ ᱠᱚ
ᱦᱳᱭ ᱦᱳᱭ ᱦᱳᱭ
ᱤᱧᱦᱚᱸ ᱢᱟᱲᱟᱝ ᱫᱚ ᱵᱟᱹᱧ ᱵᱟᱰᱟᱭ ᱛᱟᱦᱮᱱᱟ ᱱᱚᱣᱟ ᱤᱫᱤ ᱠᱟᱛᱮ ᱟᱸᱜᱚᱪ ᱵᱟᱝ ᱛᱟᱦᱮᱸ ᱠᱟᱱ ᱛᱤᱧᱟᱹ ᱟᱫᱚ ᱢᱮᱛᱟ ᱦᱟᱠᱚ ᱠᱟᱱ ᱛᱟᱦᱮᱸ ᱱᱚᱝᱠᱟᱜ ᱜᱮ ᱜᱚᱢᱠᱮ ᱟᱹᱵᱤᱱ ᱥᱮ ᱟᱹᱞᱤᱧ ᱦᱤᱡᱩᱜ ᱠᱟᱱᱟᱞᱤᱧ ᱱᱚᱝᱠᱟ ᱦᱳᱭᱛᱳ ᱠᱮᱞᱟᱥᱨᱩᱢ ᱨᱮ ᱵᱚᱞᱚᱱ ᱚᱠᱛᱚ ᱨᱮ ᱱᱚᱝᱠᱟᱱᱟᱜ ᱠᱟᱛᱷᱟ ᱨᱚᱲ ᱜᱮᱭᱟᱵᱚᱱ ᱥᱮ
ᱴᱷᱤᱠ
ᱟᱫᱚ ᱩᱱᱨᱮ ᱤᱧᱦᱚᱸ ᱢᱟᱪᱮᱫ ᱜᱚᱢᱠᱮ ᱢᱮᱛᱟᱫᱤᱧ ᱛᱟᱦᱮᱱ ᱟᱵᱚ ᱦᱚᱲ ᱢᱟᱱᱮ ᱚᱱᱠᱟ ᱥᱟᱱᱛᱟᱞᱤ ᱠᱮᱞᱟᱥ ᱤᱫᱤ ᱠᱟᱛᱮᱫ ᱜᱮ
ᱦᱳᱭ
ᱟᱫᱚ ᱩᱱᱨᱮ ᱢᱤᱛᱟᱹᱧ ᱠᱟᱱᱟᱭ ᱡᱮ ᱵᱟᱝᱟ ᱤᱧ ᱫᱚ ᱵᱤᱱ ᱢᱮᱱᱛᱮᱫᱚ ᱟᱞᱚᱢ ᱢᱤᱛᱟᱹᱧᱟ ᱛᱟᱦᱞᱮ ᱩᱱᱨᱮ ᱤᱧᱦᱚᱸ ᱠᱩᱠᱞᱤᱧ ᱫᱚᱦᱚ ᱠᱮᱜ-ᱟ ᱡᱮ ᱜᱚᱢᱠᱮ ᱪᱮᱫᱟᱜ ᱱᱚᱝᱠᱟ ᱫᱚ
ᱦᱳᱭ
ᱟᱫᱚᱭ ᱩᱱᱨᱮ ᱢᱮᱱᱮᱼᱟᱭ ᱟᱵᱚᱣᱟᱜ ᱥᱟᱹᱜᱟᱹᱭ ᱫᱚ ᱥᱟᱹᱜᱟᱹᱭ ᱛᱟᱞᱟ ᱨᱮᱜᱮ ᱵᱤᱱ ᱫᱚ ᱞᱮᱜ-ᱟᱭ ᱟᱨ ᱢᱟᱹᱱ ᱟᱛᱮᱫ ᱫᱚ ᱱᱚᱜ-ᱚᱭ ᱢᱟᱹᱱᱟᱱ ᱦᱚᱲ ᱠᱚᱫᱚ ᱡᱟᱦᱟᱸᱭ ᱜᱚᱢᱠᱮ ᱠᱚ ᱥᱮ ᱢᱟᱪᱮᱫ ᱢᱟᱪᱮᱛᱟᱱᱤ ᱠᱚ ᱥᱮ ᱫᱤᱠᱩ ᱠᱚᱣᱟᱜ ᱫᱚ ᱢᱮᱱᱟᱜ ᱛᱟᱠᱚ ᱜᱮᱭᱟ ᱟᱯᱱᱤ ᱟᱯᱱᱟ ᱢᱮᱱᱟᱜ ᱛᱟᱠᱚᱣᱟ
ᱦᱳᱭ
ᱟᱵᱚᱣᱟᱜ ᱫᱚ ᱚᱱᱟ ᱫᱚ ᱵᱟᱹᱱᱩᱜ ᱛᱟᱵᱚᱱᱟ
ᱦᱳᱭ
ᱜᱚᱢᱠᱮ ᱠᱚᱫᱚ ᱵᱤᱱ ᱟᱛᱮᱫ ᱫᱚ ᱵᱟᱵᱚᱱ ᱢᱮᱛᱟ ᱟᱠᱚᱣᱟ ᱡᱟᱦᱟᱸ ᱚᱱᱮ ᱡᱮ ᱜᱚᱢᱠᱮ ᱢᱮᱱᱛᱮ ᱥᱮ ᱢᱟᱪᱮᱛ ᱛᱟᱱᱤ ᱥᱮ ᱢᱟᱪᱮᱛ ᱵᱚᱱ ᱢᱮᱛᱟ ᱦᱟᱠᱚ ᱠᱟᱱᱟ ᱚᱱᱟ ᱜᱮ ᱩᱱᱤᱭᱟᱜ ᱫᱚ ᱢᱟᱹᱱ ᱠᱟᱱ ᱛᱟᱭᱟ ᱚᱱᱟ ᱚᱱᱟ ᱢᱮᱱ ᱛᱮᱜᱮ ᱵᱚᱱ ᱩᱱᱤ ᱫᱚᱵᱚᱱ ᱵᱚᱱ ᱨᱚᱲ ᱮᱭᱟ ᱚᱸᱰᱮ ᱫᱚ ᱵᱤᱱ ᱫᱚ ᱟᱞᱚᱯᱮ ᱢᱮᱥᱟᱭᱟ ᱟᱨ ᱤᱧᱦᱚᱸ ᱵᱤᱱ ᱢᱮᱱᱛᱮᱫ ᱫᱚ ᱟᱞᱚᱯᱮ ᱢᱤᱛᱟᱹᱧᱟ
ᱚ ᱟᱪᱷᱟ
ᱡᱟᱦᱟᱸᱭ ᱜᱮ ᱢᱮᱞᱟ ᱡᱟᱦᱟᱸᱭ ᱦᱚᱲ ᱦᱚᱯ ᱦᱚᱭᱛᱳ ᱦᱚᱨᱛᱮ ᱦᱤᱡᱩᱜ ᱥᱮᱱᱚᱜ ᱨᱮ ᱧᱟᱯᱟᱢ ᱦᱩᱭᱮᱱ ᱜᱮᱭᱟ ᱩᱱᱤ ᱦᱚᱸ ᱟᱵᱚ ᱫᱚ ᱵᱤᱱ ᱢᱮᱱᱛᱮᱫ ᱫᱚ ᱵᱟᱵᱚᱱ ᱢᱮᱛᱟᱭᱟ ᱟ ᱩᱱᱤ ᱡᱩᱫᱤ ᱵᱚᱱ ᱵᱤᱱ ᱟᱭᱟ ᱮᱱᱠᱷᱟᱱ ᱚᱸᱰᱮ ᱟᱨᱚ ᱠᱩᱠᱞᱤᱭ ᱨᱟᱠᱟᱵᱟ-ᱟ ᱡᱮ ᱩᱱᱤ ᱫᱚ ᱪᱤᱞᱤ ᱦᱩᱭᱩᱜ ᱛᱟᱢ ᱛᱮ ᱚᱸᱰᱮ ᱫᱚᱢ ᱵᱤ ᱟᱫᱮᱭᱟ᱾ ᱦᱳᱭ ᱥᱮ ᱢᱟᱱᱮ ᱩᱱᱤ ᱫᱚ ᱵᱟᱝ ᱩᱨᱩᱢ ᱦᱚᱲ
ᱦᱳᱭ ᱱᱚᱣᱟ ᱠᱟᱛᱷᱟ ᱟᱹᱞᱤᱧᱟᱜ ᱢᱚᱱᱨᱮ ᱥᱟᱣᱟᱞ ᱛᱮ ᱩᱰᱩᱠᱚᱜ ᱜᱮᱭᱟ ᱟᱹᱞᱤᱧ ᱦᱚᱸ ᱯᱚᱨᱚᱛᱷᱚᱢ ᱯᱚᱨᱚᱛᱷᱚᱢ ᱫᱚᱞᱤᱧ ᱦᱩᱫᱤᱥ ᱞᱮᱱ ᱜᱮᱭᱟ ᱡᱮᱦᱮᱛᱩ ᱥᱟᱹᱜᱟᱹᱭ ᱵᱟᱹᱱᱩᱜ-ᱟ ᱛᱚ ᱵᱚᱨᱛᱚᱢᱟᱱ ᱢᱤᱫ ᱥᱩᱨ ᱨᱮᱱ ᱦᱚᱲ ᱥᱮ ᱡᱮᱦᱳᱠ ᱥᱟᱹᱜᱮ ᱵᱚᱨᱛᱚᱢᱟᱱ ᱵᱟᱝ ᱡᱚᱲᱟᱣ ᱠᱟᱱᱟ ᱛᱚ
ᱦᱮᱸ ᱦᱮᱸ
ᱟᱹᱣᱨᱤ ᱡᱚᱞᱟ ᱨᱮᱜᱮ ᱵᱤᱱ, ᱟᱹᱞᱤᱧ ᱛᱚ ᱚᱱᱟ ᱫᱚ ᱢᱤᱴᱟ ᱟᱥ ᱥᱚᱦᱚᱞ ᱡᱚᱱᱚᱠ ᱠᱟᱛᱷᱟ ᱠᱟᱱ ᱜᱮᱭᱟ ᱟᱫᱚ ᱡᱤ ᱦᱳᱠ ᱱᱚᱣᱟ ᱥᱟᱣᱟᱞ ᱨᱮᱫᱚ ᱦᱟᱸᱜ ᱞᱟᱦᱟ ᱫᱚ ᱦᱟᱸᱜ ᱚᱱᱠᱟ ᱵᱟᱹᱞᱤᱧ ᱧᱟᱢ ᱟᱠᱟᱫ ᱛᱟᱦᱮᱱᱟ ᱟᱵᱮᱱ ᱪᱮᱫ ᱞᱮᱠᱟ ᱵᱤᱱ ᱞᱟᱹᱭ ᱟᱹᱞᱤᱧᱟ
ᱦᱮᱸ ᱦᱮᱸ ᱦᱮᱸ
ᱵᱟᱹᱞᱤᱧ ᱧᱟᱢ ᱟᱠᱟᱫ ᱠᱷᱟᱹᱛᱤᱨᱛᱮ ᱟᱹᱞᱤᱧ ᱦᱚᱸ ᱚᱱᱠᱟᱜᱮ ᱡᱟᱹᱥᱛᱤ ᱦᱚᱲᱟᱜ ᱴᱷᱮᱱ ᱠᱷᱚᱱᱜᱮ ᱦᱟᱸᱜ ᱢᱟᱱᱮ ᱦᱚᱭ ᱨᱚᱲ ᱧᱟᱢ ᱠᱮᱫᱟᱞᱤᱧ ᱥᱮᱞᱤᱧ ᱵᱟᱰᱟᱭ ᱧᱟᱢ ᱠᱮᱫᱟ ᱛᱚᱵᱮ ᱚᱸᱰᱮ ᱠᱷᱚᱡ ᱜᱮ ᱟᱹᱞᱤᱧ ᱦᱚᱞᱤᱧ ᱫᱷᱩᱨᱟᱹᱣᱱᱟ
ᱟᱪᱪᱷᱟ ᱟᱪᱪᱷᱟ
ᱟᱫᱚ ᱥᱩᱫᱷᱨᱟᱹᱣ ᱡᱟᱹᱨᱩᱲᱟ ᱛᱚ ᱟᱹᱞᱤᱧ ᱦᱚᱸ ᱢᱚᱡᱽ ᱢᱟᱪᱷᱟ ᱧᱚᱜ ᱵᱟᱰᱟᱭ ᱧᱚᱜ ᱠᱟᱛᱮ ᱜᱮ ᱦᱟᱸᱜ ᱟᱨ ᱵᱟᱝᱠᱷᱟᱱ ᱟᱹᱞᱤᱧ ᱟᱵᱮᱱ ᱱᱚᱣᱟ ᱵᱷᱟᱥᱟ ᱫᱚ ᱟᱹᱞᱤᱧᱟᱜ ᱢᱚᱪᱟ ᱨᱮ ᱫᱚ ᱦᱟᱸᱜ ᱵᱟᱝ ᱛᱟᱦᱮᱸ ᱠᱟᱱᱟ ᱛᱚ ᱟᱢ, ᱤᱧ ᱱᱚᱣᱟ ᱜᱮ ᱟᱹᱰᱤ ᱡᱟᱹᱥᱛᱤ ᱞᱤᱧ ᱨᱚᱲᱮᱠᱟᱱ ᱛᱟᱦᱮᱱᱟ
ᱦᱳᱭ
ᱟᱨ ᱱᱚᱣᱟᱜ ᱜᱮ ᱟᱢ ᱤᱧ ᱱᱚᱣᱟ ᱜᱮ ᱦᱟᱸᱜ ᱟᱞᱮ ᱫᱚᱞᱮ ᱨᱚᱲᱟ ᱟᱨ ᱱᱚᱶᱟ ᱜᱮ ᱦᱟᱸᱜ ᱟᱞᱮ ᱥᱮᱫ ᱫᱚ ᱦᱟᱸᱜ ᱢᱮᱱᱟᱜᱼᱟ
ᱦᱮ ᱦᱮᱸ
ᱟᱫᱚ ᱵᱟᱰᱟᱭ ᱧᱚᱜ ᱟᱞᱤᱧ ᱦᱟᱸᱜ ᱱᱚᱣᱟ ᱵᱤᱥᱚᱭ ᱛᱮ ᱟᱨ ᱦᱚᱸ ᱵᱟᱰᱟᱭ ᱧᱚᱜ ᱠᱟᱛᱮ ᱟᱨ ᱦᱚᱸ ᱟᱹᱫᱤᱧᱟᱜ ᱚᱠᱟᱴᱟᱜ ᱱᱚᱣᱟ ᱦᱚᱦᱚ ᱥᱮ ᱢᱤᱫ ᱵᱟᱨ ᱚᱱᱠᱟ ᱨᱚᱲ ᱥᱮ ᱵᱩᱡᱷᱟᱹᱣ ᱦᱚᱪᱚ ᱠᱚ ᱚᱱᱟ ᱫᱚ ᱦᱟᱸᱜ ᱥᱩᱫᱷᱨᱟᱹᱣ ᱞᱤᱧ ᱛᱟᱭᱚᱢ ᱛᱮ
ᱦᱮᱸ ᱦᱮᱸ
ᱵᱟᱰᱟᱭ ᱧᱚᱜ ᱠᱟᱛᱮ ᱟᱨ ᱦᱚᱸ ᱢᱚᱡᱽ ᱛᱮ
ᱦᱮᱸ ᱟᱫᱚ ᱟᱹᱰᱤ ᱦᱚᱲᱟᱜ ᱜᱮ ᱱᱚᱣᱟ ᱤᱫᱤ ᱠᱟᱛᱮᱫ ᱫᱚ ᱵᱟᱲᱟᱭ ᱫᱚ ᱵᱟᱹᱱᱩᱜ ᱛᱟᱵᱚᱱ ᱜᱮᱭᱟ
ᱚ ᱦᱳᱭ ᱥᱚᱴᱷᱤᱠ ᱵᱟᱰᱟᱭ ᱫᱚ ᱦᱟᱸᱜ ᱵᱟᱹᱱᱩᱜ ᱛᱟᱵᱚᱱᱟ ᱟᱫᱚ ᱥᱚᱴᱷᱤᱠ ᱡᱟᱛᱮ ᱡᱮᱢᱚᱱ ᱢᱚᱸᱡᱽ ᱛᱮᱵᱚᱱ ᱵᱟᱰᱟᱭ ᱠᱮᱫ ᱜᱮ
ᱚᱠᱟ ᱵᱚᱱ ᱨᱚᱯᱚᱲᱟ
ᱦᱳᱭ
ᱦᱮᱸ ᱥᱟᱹᱜᱟᱹᱭ ᱫᱚ ᱫᱚᱨᱠᱟᱨ ᱜᱮ ᱛᱟᱵᱚᱱ ᱫᱟᱹᱭ ᱫᱟᱫᱟ ᱫᱤᱫᱤ ᱦᱟᱛᱚᱢ ᱠᱩᱢᱟᱹᱝ ᱱᱚᱶᱟ ᱢᱟ ᱢᱮᱱᱟᱜ ᱜᱮ ᱛᱟᱵᱚᱱᱟ ᱥᱟᱹᱜᱟᱹᱭ ᱢᱟ ᱟᱫᱚ ᱮᱱᱦᱚᱸ ᱱᱚᱜᱼᱚᱭ ᱡᱟᱦᱟᱸ ᱢᱮᱞᱟ ᱦᱚᱲᱮᱢ ᱧᱟᱢᱮ ᱠᱟᱱᱟ ᱡᱟᱦᱟᱸᱭ ᱜᱮ ᱵᱟᱝ ᱩᱯᱨᱩᱢ ᱦᱚᱲ ᱟᱫᱚ ᱩᱱᱤ ᱫᱚ ᱚᱱᱟ ᱵᱤᱱ ᱟᱛᱮᱫ ᱨᱚᱲᱟᱭ ᱠᱷᱟᱱ ᱫᱚ ᱚᱱᱟᱨᱮ ᱠᱩᱠᱞᱤ ᱨᱟᱠᱟᱵ ᱡᱮ ᱩᱱᱤ ᱫᱚᱧ ᱵᱤᱱᱟᱭ ᱠᱟᱱᱟ ᱚᱠᱟ ᱥᱮᱱ ᱛᱤᱧ ᱵᱤᱱᱟᱭ ᱠᱟᱱᱟ᱾ ᱩᱱᱤᱭᱟᱜ ᱢᱟᱛᱚ ᱱᱤᱨᱟᱹᱴ ᱢᱤᱫ ᱴᱟᱱ ᱥᱟᱹᱜᱟᱹᱭ ᱢᱟ ᱵᱟᱹᱱᱩᱜ ᱠᱟᱫᱟ
ᱴᱷᱤᱠ
ᱦᱮᱸ ᱩᱯᱨᱩᱢ ᱦᱩᱭ ᱠᱟᱛᱮᱫ ᱢᱤᱫᱴᱟᱱ ᱢᱤᱫ ᱴᱟᱝ ᱟᱞᱟᱫᱟ ᱨᱚᱠᱚᱢ ᱢᱤᱫ ᱴᱟᱝ ᱥᱟᱹᱜᱟᱹᱭ ᱟᱨ ᱵᱟᱝ ᱩᱯᱨᱩᱢᱟᱱ ᱦᱚᱲ ᱥᱟᱶ ᱢᱤᱫ ᱴᱟᱱ ᱟᱨ ᱢᱤᱫ ᱨᱚᱠᱚᱢ ᱥᱟᱹᱜᱟᱹᱭ᱾
ᱦᱳᱭ ᱦᱳᱭ ᱦᱳᱭ ᱱᱚᱶᱟ ᱫᱚ ᱮᱠᱪᱩᱭᱮᱞᱤ ᱦᱮᱸ ᱟᱨ ᱢᱤᱫ ᱴᱮᱱ ᱠᱩᱠᱞᱤ ᱫᱚ ᱟᱹᱰᱤ ᱜᱟᱱ ᱜᱮ ᱨᱟᱠᱟᱵ ᱠᱟᱱ ᱜᱮᱭᱟ ᱥᱟᱹᱨᱤ ᱜᱮ ᱟᱠᱷᱚᱛ ᱟᱹᱞᱤ ᱧᱟᱜ ᱢᱚᱱ ᱨᱮᱦᱚᱸ ᱛᱚ ᱨᱟᱠᱟᱵ ᱞᱮᱱ ᱜᱮᱭᱟ ᱠᱩᱠᱞᱤ ᱟᱫᱚ ᱚᱱᱮ ᱠᱚ ᱢᱮᱱᱟ ᱵᱟᱹᱞᱤᱧ ᱯᱨᱚᱠᱟᱥ ᱵᱟᱲᱟ ᱞᱮᱫᱟ ᱛᱚ ᱚᱱᱟ ᱫᱚ ᱢᱚᱱᱮ ᱢᱚᱱᱮ ᱛᱮ ᱛᱟᱦᱮᱱᱟ ᱟᱫᱚ ᱯᱟᱥᱮᱡ ᱟᱹᱞᱤᱧ ᱫᱚᱞᱤᱧ ᱵᱩᱡᱷᱟᱹᱣ ᱧᱟᱢ ᱠᱮᱫᱟ ᱦᱚᱳᱭᱛᱳ ᱵᱟᱨᱮ ᱥᱚᱱᱢᱟᱱ ᱡᱩᱫᱤ ᱠᱚ ᱮᱢᱟᱠᱚ ᱠᱷᱟᱱ ᱯᱟᱥᱮᱫ ᱱᱚᱶᱟ ᱟᱹᱵᱤᱱ ᱟᱵᱮᱱ ᱚᱱᱠᱟ ᱠᱚ ᱵᱮᱵᱚ ᱦᱟᱨᱟ ᱪᱮᱛᱟ
ᱦᱮᱸ ᱦᱚᱹ ᱦᱳᱭ
ᱚᱱᱮ ᱚᱱᱠᱟ ᱛᱚᱵᱮ ᱚᱠᱚᱭ ᱦᱚᱸ ᱵᱟᱹᱞᱤᱧ ᱠᱩᱞᱤ ᱵᱟᱲᱟ ᱞᱮᱫ ᱠᱚᱣᱟ ᱟᱨ ᱚᱱᱠᱟ ᱛᱮᱞᱟ ᱠᱚ ᱮᱱᱛᱮᱫ
ᱵᱟᱹᱞᱤᱧ ᱧᱟᱢ ᱵᱟᱲᱟ ᱞᱮᱫᱟ ᱧᱟᱢ ᱫᱚ ᱡᱮᱦᱮᱛᱩ
ᱦᱮᱸ ᱦᱮᱸ ᱦᱳᱭ ᱛᱚ ᱦᱮᱸ ᱟᱫᱚ ᱵᱟᱰᱟᱭ ᱦᱚᱸ ᱫᱚᱨᱠᱟᱨ ᱠᱟᱱ ᱛᱟᱵᱚᱱ ᱜᱮᱭᱟ ᱟᱫᱚ ᱤᱧ ᱦᱚᱸ ᱡᱚᱠᱷᱚᱱ ᱠᱷᱚᱱᱟᱜ ᱱᱚᱶᱟᱧ ᱵᱟᱰᱟᱭ ᱠᱮᱫᱟ ᱩᱱ ᱠᱷᱚᱱᱟᱜ ᱜᱮ ᱟᱫᱚ ᱤᱧᱦᱚᱸ ᱢᱟᱱᱮ ᱟᱢ ᱤᱧ ᱜᱮᱧ ᱨᱚᱲᱟ ᱟᱨ ᱪᱮᱫ ᱞᱟᱹᱭᱟᱹᱧ ᱱᱚᱜ ᱚᱚᱭ ᱡᱮᱢᱚᱱ ᱟᱞᱟᱝ ᱞᱟᱝ ᱠᱟᱛᱷᱟ ᱭᱮᱫᱟ ᱮᱱᱠᱷᱟᱱ ᱤᱧ ᱫᱚ ᱵᱟᱹᱧ ᱩᱨᱩᱢ ᱢᱮᱭᱟ ᱟᱢ ᱫᱚ ᱥᱮ ᱤᱧ ᱦᱚᱸ ᱵᱟᱢ ᱩᱨᱩᱢᱤᱧᱟ ᱟᱫᱚ ᱟᱹᱰᱤ ᱦᱚᱲᱜᱮ ᱦᱳᱭᱛᱳ ᱦᱮᱸ ᱟᱹᱰᱤ ᱦᱚᱲᱜᱮ ᱦᱚᱭᱛᱳ ᱡᱮᱢᱚᱱ ᱟᱞᱟᱝ ᱟᱜ ᱜᱤᱧ ᱢᱮᱱᱫᱟ ᱫᱟᱹᱭᱠᱟᱹ ᱞᱮᱠᱟᱛᱮ ᱟᱢ ᱦᱚᱭᱛᱚ ᱛᱚ ᱵᱤᱱ ᱟᱛᱮᱢ ᱨᱚᱲᱟᱹᱧ ᱠᱟᱱᱟ ᱤᱧᱫᱚ ᱵᱟᱝ ᱱᱚᱝᱠᱟ ᱟᱢ ᱢᱮᱞᱟ ᱜᱤᱧ ᱨᱚᱲᱟᱢ ᱠᱟᱱᱟ ᱟᱫᱚ ᱦᱳᱭᱛᱚ ᱟᱢ ᱡᱩᱫᱤ ᱵᱟᱹᱲᱛᱤᱢ ᱩᱭᱦᱟᱹᱨᱟ ᱮᱱᱠᱷᱟᱱᱮᱢ ᱞᱟᱹᱭᱟ᱾ ᱤᱧᱫᱚ ᱵᱤᱱ ᱟᱛᱤᱧ ᱨᱚᱲᱟᱭ ᱠᱟᱱᱟ ᱟᱨ ᱟᱡ ᱫᱚ ᱢᱮᱞᱟ ᱜᱮ ᱨᱚᱲᱟᱹᱧ ᱠᱟᱱᱟ ᱱᱚᱣᱟ ᱫᱚ ᱚᱠᱟ ᱞᱮᱠᱟ ᱱᱟᱜ ᱟᱫᱚ ᱚᱱᱟ ᱫᱚ ᱩᱭᱦᱟᱹᱨ ᱨᱮᱱᱟᱜ ᱠᱟᱛᱷᱟ ᱫᱚ ᱵᱟᱝ ᱠᱟᱱᱟ ᱩᱭᱦᱟᱹᱨ ᱨᱮᱱᱟᱜ ᱠᱟᱛᱷᱟ ᱫᱚ ᱠᱟᱱᱟ ᱡᱮ ᱦᱚᱭᱛᱳ ᱡᱟᱦᱟ ᱱᱟᱜ ᱚᱱᱠᱟᱱ ᱥᱟᱹᱜᱟᱹᱭ ᱨᱮ ᱠᱩᱠᱞᱤ ᱨᱟᱠᱟᱵ ᱜᱮᱭᱟ ᱦᱮᱸ ᱥᱮ ᱵᱟᱝ ᱱᱚᱶᱟ ᱜᱮ ᱵᱮᱡᱟᱠ
ᱢᱟ ᱚᱱᱮ ᱠᱚ ᱢᱮᱱᱟᱜᱼᱟ ᱡᱤ ᱦᱳᱠ ᱥᱩᱫᱷᱨᱟᱹᱣ ᱡᱚᱝᱟᱱ ᱡᱟᱹᱨᱩᱲᱟ ᱱᱚᱣᱟᱼᱼ ᱟᱨ ᱟᱵᱳ ᱛᱟᱞᱟ ᱨᱮᱢᱟ ᱚᱱᱮ ᱠᱚ ᱢᱮᱱᱟ ᱤᱪᱪᱷᱟ ᱞᱮᱠᱷᱟᱡ ᱟ ᱢᱟᱱᱮ ᱢᱤᱫᱴᱮᱡ ᱥᱟᱹᱜᱟᱹᱭ ᱟ ᱚᱱᱠᱟᱜᱮ ᱨᱚᱠᱟ ᱫᱚ ᱡᱩᱫᱤ ᱦᱚᱸ ᱵᱟᱝ ᱵᱮᱱᱟᱣᱜ ᱜᱮᱭᱟ᱾